ᱦᱮᱞᱳ, ᱦᱮᱞᱳ,
ᱦᱮᱸ ᱦᱮᱞᱳ,
ᱦᱮᱞᱳ,
ᱦᱮᱸ ᱦᱮᱞᱳ,
ᱦᱮᱸ ᱡᱚᱦᱟᱨ ᱜᱮ ᱜᱚᱝᱠᱮ,
ᱦᱮᱸ ᱡᱚᱦᱟᱨ ᱜᱮ,
ᱟᱨ ᱪᱮᱫ ᱞᱮᱠᱟ ᱵᱮᱥ ᱵᱟᱲᱟ ᱜᱮᱛᱚ?
ᱦᱸ ᱵᱮᱥ ᱵᱟᱲᱟ ᱜᱮ ᱟᱨ ᱟᱯᱮ ᱠᱚ?
ᱦᱮᱸ ᱟᱞᱮ ᱠᱚᱦᱚᱸ ᱱᱤᱛ ᱫᱚ ᱵᱮᱥ ᱵᱟᱲᱟ ᱜᱮ, ᱟᱨ ᱱᱤᱛᱚᱜ ᱫᱚ ᱪᱮᱫ ᱠᱚ ᱠᱟᱹᱢᱤ ᱦᱩᱭᱩᱜ ᱠᱟᱱᱟ?
ᱱᱤᱛᱚᱜ ᱫᱚ ᱪᱮᱫᱜ ᱜᱮ ᱵᱟᱭ ᱠᱟᱹᱢᱤ ᱦᱩᱭᱩᱜ ᱠᱟᱱᱟ ᱚᱲᱟᱜ ᱠᱚᱨᱮᱜᱮ,
ᱚ ᱚᱱᱛᱮᱫ ᱫᱚ ᱱᱤᱛᱚᱜ ᱪᱟᱥ ᱠᱟᱹᱢᱤ ᱠᱚᱫᱚ ᱟᱹᱣᱨᱤ ᱞᱟᱜᱟᱜᱼᱟ ᱥᱮ ᱪᱮᱫ?
ᱟᱹᱣᱨᱤ ᱞᱟᱜᱟᱜᱼᱟ,
ᱟᱪᱪᱷᱟ,
ᱩᱱᱟᱹᱜ ᱡᱟᱹᱥᱛᱤ ᱫᱟᱜ ᱜᱮ ᱵᱟᱭ ᱫᱟᱜ ᱟᱠᱟᱫᱟ,
ᱦᱳᱭᱛᱳ, ᱟᱫᱚ ᱟᱞᱮᱥᱮᱫ ᱫᱚ ᱡᱟᱹᱲᱤ ᱵᱟᱲᱟᱭ ᱟᱠᱟᱫ ᱛᱮ ᱱᱚᱜᱼᱚᱭ ᱞᱟᱜᱟᱣ ᱦᱩᱭ ᱟᱠᱟᱱᱟ ᱢᱤᱫ ᱵᱟᱨ ᱫᱚ,
ᱟᱪᱪᱷᱟ,
ᱤᱭᱟᱹ ᱛᱚᱞᱟ ᱠᱚ ᱚᱱᱛᱮ ᱫᱚ ᱛᱤᱱᱟᱹᱜ ᱥᱟᱜᱤᱧ ᱠᱟᱱᱟ ᱫᱟᱨᱮ ᱵᱟᱲᱟ ᱟᱠ ᱥᱮ ᱟᱹᱣᱨᱤ,
ᱵᱟᱝ ᱟᱹᱰᱤᱻ ᱛᱟᱭᱚᱢ ᱛᱮ ᱢᱟᱱᱮ ᱜᱤᱰᱤ ᱦᱩᱭ ᱠᱟᱱᱟ ᱚᱱᱟ ᱠᱷᱟᱹᱛᱤᱨ ᱢᱟᱱᱮ ᱫᱚᱢᱮ ᱵᱟᱝ ᱞᱟᱹ ᱴᱩ ᱟᱠᱟᱱᱟ ᱠᱟᱹᱴᱤᱡ ᱠᱟᱹᱴᱤᱡ ᱧᱚᱜ ᱜᱮᱭᱟ,
ᱦᱮᱸᱛᱚ ᱚᱱᱠᱟ ᱱᱚᱛᱮ ᱦᱚᱸ ᱚᱱᱠᱟ ᱢᱟᱱᱮ, ᱫᱮᱨᱤ ᱛᱮᱜᱮ ᱜᱤᱰᱤ ᱫᱚ ᱦᱩᱭᱩ ᱟᱠᱟᱱᱟ ᱟᱫᱚ ᱚᱱᱮ ᱵᱟᱠᱚ ᱞᱟᱹᱭᱟ ᱟᱪᱷᱟᱲᱟ ᱥᱮ ᱪᱮᱫ ᱢᱤᱫᱴᱤᱡ ᱴᱟᱭᱤᱯ ᱚᱱᱠᱟ ᱛᱟᱦᱮᱸᱱ?
ᱦᱚᱸ, ᱦᱚᱸ,
ᱛᱚ ᱦᱮᱸ ᱚᱱᱟ ᱟᱪᱷᱟᱲᱟ ᱛᱚᱞᱟ ᱫᱚ ᱠᱟᱴᱤᱡ ᱯᱚᱱᱨᱚ ᱫᱤᱱ ᱛᱮᱠᱮ ᱫᱚ ᱫᱟᱨᱮ ᱜᱚᱫᱚᱜᱼᱟ?
ᱦᱮᱸ ᱱᱚᱣᱟ ᱫᱚ ᱪᱟᱸᱲᱜᱮ ᱫᱟᱨᱮᱼᱟ᱾
ᱦᱮᱸ ᱛᱚ ᱚᱱᱟ ᱦᱩᱭᱱᱟ ᱫᱟᱜ ᱠᱮᱫ ᱠᱷᱟᱱ ᱞᱟᱦᱟ ᱢᱟᱛᱚ ᱫᱚᱢᱮ ᱥᱤᱛᱩᱝᱼᱟᱜ ᱵᱚᱱ,
ᱦᱚᱸ,
ᱟᱨ ᱛᱟᱦᱚᱞᱮ ᱚᱱᱟ ᱦᱩᱭᱳ ᱠᱟᱱᱟ ᱫᱤᱭᱮ ᱫᱟᱨᱮ ᱵᱟᱲᱟ ᱠᱟᱱ ᱜᱮ ᱟᱠᱫᱚᱢ ᱞᱟᱜᱟᱣ ᱦᱩᱭ ᱠᱟᱱᱟ᱾
ᱚ ᱟᱫᱚ ᱚᱱᱛᱮ ᱫᱚ ᱫᱟᱜ ᱦᱚᱸ ᱰᱷᱨᱮ ᱮ ᱫᱟᱜ ᱠᱟᱜᱼᱟ ᱡᱟᱹᱱᱤᱡ ᱠᱷᱮᱛ ᱠᱚᱨᱮ ᱫᱟᱜ ᱠᱚ ᱞᱟᱜᱟᱣ ᱠᱟᱱ ᱜᱮᱭᱟ?
ᱵᱟᱝ ᱜᱮ ᱰᱷᱮᱨ ᱫᱚ ᱵᱟᱝ ᱚᱱᱠᱟ ᱢᱟᱱᱮ ᱵᱟᱹᱫᱽ ᱫᱚ ᱟᱹᱨᱤᱭ ᱨᱮᱭᱟᱜ ᱜᱮᱭᱟ ᱵᱟᱹᱭᱦᱟᱹᱲ ᱠᱚᱛᱮ,
ᱚ᱾
ᱟᱨ ᱡᱷᱚᱛᱚ ᱦᱚᱲᱟᱜ ᱫᱚ ᱵᱟᱝ ᱜᱮ ᱢᱟᱱᱮ ᱡᱟᱦᱟᱸ ᱫᱚ ᱠᱟᱹᱴᱤᱡ ᱢᱟᱱᱮ ᱚᱱᱠᱟ ᱡᱷᱚᱨᱚᱱ ᱦᱚᱸ ᱡᱷᱚᱨᱚᱱᱚᱜ ᱜᱮᱭᱟ ᱡᱟᱦᱟᱸ ᱠᱚᱨᱮ ᱫᱚ,
ᱦᱩᱸ᱾
ᱚᱱᱟ ᱠᱚᱨᱮᱜ ᱛᱮᱜᱮ ᱞᱟᱜᱟᱣ ᱜᱚᱫ ᱠᱟᱱᱟ᱾
ᱚ᱾
ᱟᱨ ᱚᱱᱛᱮ ᱫᱚ ᱛᱟᱦᱚᱸᱞᱮ ᱱᱤᱛᱚᱜ ᱫᱚ ᱪᱮᱜ ᱠᱚᱯᱮ ᱠᱟᱹᱢᱤ ᱵᱟᱲᱟᱭᱮᱜᱼᱟ?
ᱱᱚᱛᱮ ᱫᱚ ᱱᱤᱛ ᱞᱮᱠᱟ ᱛᱮᱫᱚ ᱦᱟᱸᱜ ᱪᱮᱫ ᱜᱮ ᱵᱟᱝᱞᱮ ᱠᱟᱹᱢᱤᱭ ᱠᱟᱜᱼᱟ᱾ ᱪᱮᱜ ᱮᱢ ᱠᱟᱹᱢᱤᱭᱟ ᱱᱤᱭᱟᱹ ᱱᱤᱛᱚᱜ ᱫᱚ ᱮᱴᱟᱜ ᱡᱟᱦᱟᱸᱱᱟᱜ ᱠᱟᱹᱢᱤ ᱦᱚᱸ ᱚᱱᱠᱟ ᱞᱮ
ᱦᱩᱸ ᱵᱟᱝᱜᱮ ᱟᱨ ᱵᱟᱲᱜᱮ ᱠᱚᱨᱮᱜ ᱡᱟᱦᱟᱸᱱᱟᱜ ᱠᱚ ᱵᱟᱯᱮ ᱟᱱᱟᱡᱽ ᱠᱚ, ᱛᱟᱯᱚᱨ ᱚᱱᱮ ᱡᱚᱱᱰᱨᱟ ᱠᱚᱠᱚ ᱨᱚᱦᱚᱭᱟ ᱚᱱᱟ ᱠᱚᱫᱚ ᱱᱚᱛᱮ ᱫᱚ ᱵᱟᱠᱚ ᱪᱟᱥ ᱜᱮᱭᱟ ᱥᱮ ᱪᱮᱫ?
ᱩᱸ ᱪᱟᱥ ᱫᱚᱠᱚ ᱪᱟᱥ ᱜᱮᱭᱟ ᱱᱤ ᱞᱟᱦᱟ ᱛᱮᱠᱚ ᱪᱟᱥᱮᱜ ᱛᱟᱦᱮᱸᱱ ᱨᱮᱦᱚᱸ, ᱱᱮᱛᱟᱨ ᱫᱚ ᱩᱱᱟᱹᱜ ᱜᱟᱱ ᱫᱚ ᱵᱟᱝ᱾ ᱠᱚ ᱨᱚᱦᱚᱭ ᱜᱮᱭᱟ ᱢᱟᱱᱮ ᱟᱹᱰᱤ ᱠᱚᱢ ᱦᱚᱲ ᱜᱮᱠᱚ ᱨᱚᱦᱚᱭ ᱜᱮᱭᱟ ᱢᱤᱜ ᱵᱟᱨ ᱦᱚᱲ᱾
ᱟᱪᱪᱷᱟ ᱟᱪᱪᱷᱟ᱾ ᱛᱟᱦᱚᱞᱮ ᱚᱱᱛᱮ ᱫᱚ ᱡᱚᱸᱰᱨᱟ ᱠᱚᱫᱚ ᱵᱟᱯᱮ ᱨᱚᱦᱚᱭ ᱜᱮᱭᱟ?
ᱵᱟᱝ ᱜᱮ᱾
ᱟᱨ ᱛᱟᱦᱚᱸᱞᱮ ᱚᱱᱟ ᱠᱚᱫᱚ ᱢᱟᱱᱮ ᱡᱚᱢ ᱨᱮᱱᱟᱜ ᱚᱝᱠᱟ ᱨᱟᱹᱥᱠᱟᱹ ᱠᱚ ᱵᱟᱹᱱᱩᱜ ᱠᱟᱜ ᱜᱮᱭᱟ ᱥᱮ ᱪᱮᱜ-ᱠᱟ?
ᱢᱮᱱᱟᱜᱼᱟ ᱟᱨ ᱫᱚ ᱦᱟᱸᱱᱮ ᱤᱭᱟᱹ ᱡᱟᱦᱟᱸ ᱥᱮᱱ ᱠᱚ ᱪᱟᱥᱟ ᱚᱱᱛᱮ ᱠᱷᱚᱱ ᱠᱚ ᱟᱹᱜᱩᱭᱟ, ᱡᱮᱢᱚᱱ ᱦᱟᱱᱮ ᱜᱚᱲᱵᱮ ᱛᱟ ᱥᱮᱜ ᱚᱱᱛᱮ ᱫᱚ ᱫᱚᱢᱮ ᱠᱚ ᱪᱟᱥᱟ ᱛᱚ᱾
ᱦᱮᱸ ᱚᱱᱟ ᱟᱹᱰᱤ ᱫᱚ ᱪᱟᱥ ᱦᱩᱸ᱾ ᱟᱫᱚ ᱵᱟᱝ ᱜᱚᱝᱠᱮ ᱢᱟᱱᱮ ᱮᱸᱜ ᱡᱟᱦᱟᱸ ᱢᱟᱱᱮ ᱠᱤᱨᱤᱧ ᱟᱹᱜᱩ, ᱚᱱᱟ ᱫᱚ ᱠᱟᱹᱣᱰᱤ ᱠᱚᱦᱚᱸ ᱟᱹᱰᱤ ᱰᱷᱮᱨ ᱞᱟᱜᱟᱜᱼᱟ ᱥᱮ?
ᱠᱤᱨᱤᱧ, ᱠᱤᱨᱤᱧ ᱠᱟᱛᱮᱜ ᱫᱚ ᱵᱟᱠᱚ ᱟᱹᱜᱩᱭᱟ, ᱠᱟᱹᱢᱤ ᱠᱟᱛᱮᱜ ᱠᱚ ᱟᱹᱜᱩᱭᱟ᱾ ᱢᱟᱱᱮ ᱪᱟᱞᱟᱜ ᱟᱠᱚ ᱪᱮᱫ ᱠᱚᱪᱚ ᱠᱚ ᱠᱟᱹᱢᱤᱭᱟ, ᱮᱸ ᱢᱟᱱᱮ ᱩᱱᱟᱹᱜ ᱵᱷᱟᱜᱮ ᱴᱷᱤᱠ ᱫᱚ ᱡᱩᱫᱤᱭᱳ ᱵᱟᱞᱤᱧ ᱵᱟᱲᱟᱭᱟ᱾ ᱫᱚ ᱡᱟᱦᱟᱸ ᱞᱮᱠᱟ ᱞᱤᱧ ᱟᱸᱡᱚᱢ ᱠᱟᱜ ᱠᱚᱣᱟ, ᱢᱟᱱᱮ ᱪᱟᱞᱟᱣᱮᱱ ᱜᱮᱠᱚ ᱟᱨ ᱦᱚᱭᱛᱚ ᱡᱚᱸᱰᱨᱟ ᱠᱚ ᱠᱚ ᱜᱚᱫ ᱠᱟᱜ ᱛᱟᱠᱚ ᱜᱮ, ᱥᱮ ᱟᱨᱚ ᱚᱱᱠᱟ ᱡᱟᱦᱟᱸᱱᱟᱜ ᱠᱚ ᱮᱸ ᱛᱟᱦᱮᱸᱱ ᱛᱟᱠᱚᱣᱟ ᱚᱱᱟ ᱠᱚᱠᱚ ᱜᱚᱫ ᱦᱟᱴᱟ ᱜᱚᱫ ᱦᱚᱴᱚ ᱠᱟᱛᱟ ᱠᱚᱣᱟ, ᱟᱫᱚ ᱚᱱᱟ ᱵᱤᱱᱤᱢᱚᱭ ᱛᱮ ᱮᱸ ᱠᱤᱪᱷᱩ ᱯᱚᱭᱥᱟ ᱥᱮ ᱥᱟᱶᱛᱮ ᱡᱟᱦᱟᱸᱱᱟᱜ ᱠᱚ ᱛᱟᱦᱮᱸᱱᱟ ᱢᱟᱱᱮ ᱡᱚᱢ ᱡᱤᱱᱤᱥ, ᱚᱱᱠᱟ ᱡᱮᱢᱚᱱ
ᱡᱟᱦᱟᱸᱭ ᱚᱠᱚᱭ ᱚᱠᱟᱴᱟᱜ ᱪᱮᱜ ᱞᱮᱠᱟᱭ ᱦᱟᱛᱟᱣᱟ, ᱡᱟᱦᱟᱸᱭ ᱫᱚ ᱠᱟᱹᱣᱰᱤᱭ ᱦᱟᱛᱟᱣᱟ ᱩᱱᱤ ᱫᱚ ᱚᱱᱟᱜᱮ, ᱟᱨ ᱡᱟᱦᱟᱸᱭ ᱫᱚᱭ ᱡᱚᱸᱰᱨᱟ ᱦᱟ ᱛᱟᱣᱟ ᱩᱱᱤ ᱡᱚᱱᱰᱨᱟ ᱚᱝᱠᱟ ᱥᱮ?
ᱦᱮᱸ ᱦᱮᱸ ᱦᱮᱸ ᱵᱟᱝ ᱟᱫᱚ, ᱠᱟᱹᱣᱰᱤ ᱦᱟᱛᱟᱣ ᱨᱮᱦᱚᱸ ᱢᱟᱱᱮ ᱡᱚᱸᱰᱨᱟ ᱫᱚ ᱠᱤᱪᱷᱩ ᱫᱚᱠᱚ ᱮᱢᱟᱭ ᱜᱮᱭᱟ ᱡᱚᱢ ᱞᱮᱠᱟ ᱫᱚ᱾
ᱚ᱾
ᱚᱱᱠᱟ ᱠᱟᱛᱮᱜ ᱜᱮᱠᱚ ᱟᱹᱜᱩᱭᱟ ᱟᱨ ᱠᱚ ᱡᱚᱢᱟ ᱵᱟᱥ᱾ ᱠᱟᱹᱢᱤ ᱦᱚᱸ ᱦᱳᱭᱮᱱ ᱛᱟᱠᱚᱣᱟ, ᱟᱨ ᱡᱚᱢ ᱦᱚᱸ ᱦᱩᱭᱮᱱ ᱛᱟᱠᱚᱣᱟ᱾
ᱦᱮᱸ ᱦᱮᱸ᱾ ᱟᱫᱚ ᱚᱱᱛᱮ ᱫᱚ ᱢᱟᱱᱮ ᱚᱝᱠᱟ ᱵᱟᱠᱚ ᱪᱟᱞᱟ ᱵᱟᱲᱟᱜ ᱜᱮᱭᱟ ᱚᱲᱟᱜ ᱨᱮ, ᱟᱨ ᱴᱷᱟᱶ ᱠᱚᱦᱚᱸ ᱢᱮᱱᱟᱜ ᱟᱠᱟᱫ ᱛᱮ ᱨᱚᱦᱚᱭ ᱜᱮᱭᱟ ᱾
ᱪᱟᱥ ᱵᱟᱲᱟᱭᱟᱠᱚ ᱥᱩᱨ ᱠᱚᱨᱮ ᱜᱮ ᱦᱮᱸ ᱾
ᱦᱮᱸ ᱥᱩᱨ ᱠᱚᱨᱮ ᱵᱚᱞᱛᱮ ᱫᱚ ᱪᱮᱜ? ᱱᱤᱛᱚᱜ ᱫᱚ ᱢᱟᱱᱮ ᱡᱟᱦᱟᱸ ᱚᱱᱟ ᱵᱟᱹᱫᱽ ᱠᱚᱨᱮ ᱡᱟᱦᱟᱸ ᱠᱚ, ᱡᱟᱦᱟᱸ ᱡᱚᱸᱰᱨᱟ ᱠᱚᱠᱚ ᱮᱨ ᱚᱱᱟ ᱨᱮᱱᱟᱜ ᱥᱚᱢᱚᱭ ᱫᱚ ᱛᱟᱵ ᱱᱟᱛᱚ, ᱟᱫᱚ ᱱᱤᱛᱳᱜ ᱫᱚ ᱡᱟᱦᱟᱸ ᱵᱟᱲᱜᱮ ᱨᱮ
ᱦᱩᱸ
ᱦᱮᱸ ᱚᱱᱟ ᱫᱚ ᱱᱤᱛ ᱫᱚ ᱚᱱᱮ ᱡᱟᱢ ᱦᱟᱱᱮ ᱢᱟᱱᱮ ᱱᱤᱛᱚᱜ ᱛᱮᱫᱚ ᱦᱳᱭᱛᱳ ᱢᱟᱱᱮ ᱢᱤᱜ ᱵᱟᱨ ᱯᱷᱚᱴ ᱠᱚᱜ ᱠᱮᱭᱟ, ᱟᱫᱚ ᱠᱟᱹᱴᱤᱡ ᱞᱟᱦᱟ ᱛᱮᱦᱚᱸ ᱛᱚ ᱫᱚᱢᱮ ᱥᱤᱛᱩᱝ ᱠᱮᱜ-ᱟᱭ, ᱛᱟᱦᱚᱞᱮ ᱩᱱᱦᱚᱸ ᱵᱟᱝ ᱜᱤᱰᱤ ᱦᱩᱭ ᱠᱟᱱ ᱛᱟᱦᱮᱸᱱᱟ ᱾ ᱫᱤᱭᱮᱢ ᱡᱟᱹᱲᱤ ᱜᱚᱫ ᱠᱮᱜ-ᱟᱭ, ᱛᱟᱦᱚᱞᱮ ᱚᱛ ᱠᱚᱦᱚᱸ ᱠᱟᱹᱴᱤᱡ ᱦᱮᱢᱟᱞ ᱧᱚᱜ ᱱᱟ ᱾ ᱛᱟᱦᱚᱞᱮ ᱟᱫᱚ ᱜᱤᱰᱤ ᱵᱟᱲᱟ ᱦᱩᱭ ᱠᱟᱱᱟ, ᱟᱫᱚ ᱱᱤᱛᱳᱜ ᱫᱚ ᱫᱟᱨᱮᱭᱟ ᱠᱟᱱᱛᱮ ᱚᱱᱟ ᱦᱟᱥᱟ ᱵᱟᱲᱟᱣᱟᱜ ᱦᱩᱭᱩᱜ ᱠᱟᱱᱟ ᱾ ᱟᱨᱚ ᱚᱱᱛᱮ ᱠᱷᱮᱛ ᱥᱮᱱ ᱦᱚᱸ ᱧᱮᱞ ᱦᱩᱭᱩᱜ ᱠᱟᱱᱟ ᱟᱵᱚ ᱟᱨ ᱪᱟᱹᱥᱤ ᱦᱚᱲ ᱫᱚ ᱵᱟᱵᱚᱱ ᱪᱟᱥ ᱞᱮᱠᱷᱟᱱ ᱛᱚ ᱢᱟᱱᱮ ᱪᱮᱫ ᱵᱚᱱ ᱡᱚᱢᱟ?
ᱦᱮᱸ ᱛᱚ ᱵᱟᱠᱷᱟᱡ ᱫᱚ, ᱪᱟᱥᱵᱟᱥ ᱪᱮᱛᱟᱱ ᱨᱮᱜᱮ ᱡᱚᱢ ᱛᱟᱵᱚᱱ ᱮᱴᱟᱜ ᱟᱜ ᱫᱚ ᱛᱷᱚᱲᱮ ᱱᱟ ᱠᱟᱹᱢᱤ ᱢᱮᱱᱟᱜ ᱛᱟᱵᱚᱱᱟ?
ᱵᱟᱝ ᱾
ᱛᱟᱦᱚᱞᱮ, ᱪᱟᱥ ᱪᱮᱛᱟᱱ ᱨᱮᱜᱮ ᱡᱚᱢ ᱟᱫᱚ ᱟᱯᱮᱥᱮᱱ ᱫᱚ ᱛᱤᱱ ᱵᱟᱨ ᱠᱚ ᱪᱟᱥ ᱜᱮᱭᱟ?
ᱩᱸᱜ ᱪᱟᱥ ᱫᱚ ᱢᱟᱱᱮ ᱡᱟᱦᱟᱸᱭ ᱠᱚᱣᱟᱜ ᱚᱱᱠᱟ ᱫᱟᱜ ᱥᱩᱨ ᱠᱚᱨᱮ ᱡᱚᱢᱤ ᱠᱚ ᱛᱟᱠᱚ ᱩᱱᱠᱩ ᱫᱚ ᱵᱟᱨ ᱫᱷᱟᱣ ᱠᱚ ᱪᱟᱥ ᱜᱮᱭᱟ ᱟᱨ ᱱᱚᱝᱠᱟ ᱟᱞᱮ ᱫᱚ ᱢᱤᱫ ᱫᱷᱟᱣ ᱜᱮᱞᱮ ᱪᱟᱥᱟ ᱾
ᱚ ᱾
ᱟᱨ ᱵᱟᱨᱫᱷᱟᱣ ᱪᱟᱥ ᱫᱚ ᱠᱷᱟᱴᱟᱞᱮ ᱦᱚᱸ ᱫᱚᱢᱮ ᱢᱮᱱᱟᱜ ᱟᱠᱟᱫᱟ ᱟᱨ ᱱᱮᱛᱟᱨ ᱛᱚ ᱠᱟᱹᱴᱤᱡ ᱫᱚᱢᱮ ᱵᱚᱱ ᱥᱚᱠᱷᱤᱱ ᱧᱚᱜ ᱟᱠᱟᱱᱟ ᱦᱚᱲ ᱠᱚᱦᱚᱸ ᱾
ᱦᱚᱸ ᱦᱚᱸ ᱾
ᱟᱫᱚ ᱵᱟᱨ ᱫᱷᱟᱣ ᱫᱚ ᱚᱱᱟ ᱛᱮ ᱵᱟᱝ ᱪᱟᱥ ᱦᱩᱭᱩᱜ ᱜᱮᱭᱟ ᱾ ᱟᱯᱮ ᱥᱮᱱ ᱫᱚ ᱛᱤᱱᱟᱹᱜ ᱫᱷᱟᱣ ᱠᱚ ᱪᱟᱥᱟ?
ᱟᱞᱮ ᱥᱮᱫ ᱦᱚᱸ ᱢᱤᱫ ᱫᱷᱟᱣ ᱜᱮ ᱪᱟᱥ ᱦᱩᱭᱩᱜᱼᱟ ᱾
ᱟᱪᱪᱷᱟ ᱾
ᱢᱟᱱᱮ ᱫᱟᱜ ᱨᱮᱱᱟᱜ ᱩᱱᱟᱹᱜ ᱵᱮᱵᱚᱥᱛᱷᱟ ᱵᱟᱹᱱᱩᱜᱼᱟ ᱡᱮ ᱵᱟᱨ ᱫᱷᱟᱣ ᱪᱟᱥ ᱜᱟᱱᱚᱜᱼᱟ ᱾
ᱚ ᱾ ᱱᱚᱛᱮ ᱦᱚᱸ ᱚᱱᱠᱟ ᱵᱮᱵᱚᱥᱛᱷᱟ ᱫᱚ ᱵᱟᱹᱱᱩᱜ ᱟᱠᱟᱫᱟ ᱟᱫᱚ ᱚᱱᱠᱟ ᱛᱚᱵᱩ ᱡᱷᱟᱭᱚᱱᱟ‌ ᱵᱟᱸᱱᱫ ᱜᱟᱹᱰᱭᱟᱹ ᱥᱩᱨ ᱠᱚᱨᱮ ᱢᱮᱱᱟᱜ ᱛᱟᱠᱚᱣᱟ ᱾
ᱦᱩᱸ ᱾
ᱩᱱᱠᱩ ᱫᱚᱠᱚ ᱪᱟᱥ ᱜᱚᱫ ᱜᱮᱭᱟ ᱾
ᱟᱪᱪᱷᱟ ᱾
ᱟ
ᱢᱟᱱᱮ ᱵᱤᱥᱮᱥ ᱠᱚᱨᱮ ᱚᱱᱟ ᱫᱟᱜ ᱜᱮ ᱵᱟᱹᱱᱩᱜᱼᱟ ᱚᱱᱟ ᱠᱷᱟᱹᱛᱤᱨ ᱜᱮᱛᱚ ᱵᱟᱝ ᱜᱟᱱᱚᱜ ᱠᱟᱱᱟ ᱾
ᱩᱢ ᱦᱮᱸ ᱾ ᱚ ᱛᱟᱦᱚᱞᱮ ᱱᱤᱛᱚᱜ ᱟᱱᱟᱡᱽ ᱠᱚᱫᱚ ᱪᱮᱫ ᱦᱚᱸ ᱚᱱᱠᱟ ᱫᱚ ᱵᱟᱠᱚ ᱨᱚᱦᱚᱭᱟ? ᱚᱱᱟ
ᱡᱟᱦᱟᱸᱭ ᱠᱚᱠᱚ ᱨᱚᱦᱚᱭᱟ ᱢᱟᱱᱮ ᱡᱟᱦᱟᱸᱭ ᱠᱚᱣᱟᱜ ᱦᱚᱭᱛᱚ ᱠᱩᱧ ᱠᱚ ᱢᱮᱱᱟᱜᱼᱟ ᱩᱱᱠᱩ ᱠᱚᱫᱚ ᱠᱚ ᱨᱚᱦᱚᱭ ᱜᱮᱭᱟ ᱾ ᱵᱮᱸᱜᱟᱲ ᱫᱚ, ᱵᱮᱞᱟᱛᱤ ᱫᱚ, ᱵᱚᱨᱵᱚᱴᱤ ᱛᱟᱦᱮᱱ ᱛᱟᱦᱮᱱ ᱫᱚ ᱟᱭᱢᱟ ᱠᱚ ᱨᱚᱦᱚᱭ ᱠᱮᱭᱟ ᱥᱮ ᱵᱟᱡᱟᱨ ᱠᱚᱠᱚ ᱤᱫᱤ ᱜᱮᱭᱟ ᱾
ᱟᱨ ᱡᱟᱦᱟᱸᱭ ᱠᱚᱣᱟᱜ ᱠᱩᱧ ᱠᱚ ᱵᱟᱹᱱᱩᱜᱼᱟ ᱩᱱᱠᱩ ᱠᱚᱫᱚ ᱵᱟᱝ ᱠᱚ ᱨᱚᱦᱚᱭᱟ ᱾
ᱟᱫᱚ ᱵᱟᱝ ᱟᱫᱚ ᱚᱱᱠᱟ ᱦᱮ ᱡᱟᱸᱦᱟ ᱠᱚ ᱞᱟᱹᱭᱟ ᱱᱟᱹᱭ ᱠᱚ, ᱵᱟᱸᱱᱫᱷ ᱠᱚ, ᱚᱱᱟ ᱠᱚᱫᱚ ᱵᱟᱹᱱᱩᱜ ᱛᱮ ᱥᱩᱨ
ᱵᱟᱸᱱᱫᱷ ᱠᱚᱢᱟ ᱢᱮᱱᱟᱜ ᱜᱮ ᱵᱟᱸᱱᱫᱷ ᱠᱚᱨᱮ ᱢᱟ ᱫᱷᱚᱨᱚᱱ ᱫᱤᱱ ᱢᱟ ᱫᱟᱜ ᱠᱚ ᱟᱸᱡᱮᱫ ᱪᱟᱵᱟ ᱠᱚᱜ᱾ ᱢᱟᱱᱮ ᱛᱟᱦᱮᱱᱟ ᱛᱷᱚᱲᱟᱜᱟᱱ ᱩᱸ ᱩᱢᱚᱜ ᱡᱩᱛᱩᱜ ᱞᱮᱠᱟ᱾
ᱦᱮᱸ ᱦᱮᱸ ᱟᱨ ᱱᱟᱹᱭᱠᱩ ᱥᱩᱴᱤᱭᱟᱹ ᱠᱚ ᱚᱱᱟ ᱠᱚᱫᱚ ᱵᱟᱹᱱᱩᱜ ᱜᱮ?
ᱵᱟᱹᱱᱩᱜ
ᱟᱪᱪᱷᱟ ᱟᱯᱮ ᱫᱚᱢ ᱦᱮᱸ ᱱᱚᱛᱮ ᱫᱚ ᱢᱮᱱᱟᱜ ᱜᱮᱭᱟ ᱢᱟᱱᱮ ᱢᱮᱱᱟᱜ-ᱟ ᱥᱮ ᱥᱩᱨ ᱨᱮ ᱟᱨ ᱵᱟᱸᱫᱷ ᱦᱚᱸ ᱢᱮᱱᱟᱜ ᱜᱮᱭᱟ ᱟᱨ ᱠᱟᱛᱮ ᱥᱚᱵᱡᱤ ᱠᱚᱫᱚ ᱟᱹᱰᱤ ᱰᱷᱮᱨ ᱞᱮ ᱪᱟᱥ ᱦᱩᱭᱩᱜᱼᱟ᱾
ᱟᱪᱪᱷᱟ᱾ ᱦᱮᱸ ᱛᱚ ᱱᱟᱹᱭ ᱫᱷᱟᱨᱮ ᱨᱮᱫᱚ ᱪᱮᱫᱟᱜ ᱵᱟᱝ ᱪᱟᱥᱚᱜ ᱜᱮᱭᱟ᱾
ᱦᱮᱸ ᱦᱮᱸ᱾ ᱛᱟᱦᱚᱞᱮ ᱱᱤᱛᱚᱜ ᱫᱚ ᱪᱟᱥ ᱠᱚᱫᱚ ᱟᱹᱣᱨᱤ ᱟᱨ ᱛᱤᱱᱟᱹᱜ ᱫᱤᱱ ᱛᱟᱦᱚᱞᱮ ᱰᱤᱨᱤ ᱜᱮᱭᱟ᱾
ᱟᱨ ᱛᱤᱥ ᱦᱟᱸᱜ ᱮ‌ ᱫᱟᱜ ᱮᱫᱟᱭ ᱵᱟᱭ ᱫᱟᱜ ᱞᱮᱠᱷᱟᱱ ᱫᱚ ᱠᱷᱮᱛ ᱠᱚᱨᱮ ᱫᱟᱜ ᱵᱟᱝ ᱞᱟᱜᱟᱣ ᱞᱮᱱᱠᱷᱟᱱ ᱫᱚ᱾
ᱚ ᱮᱠᱟᱞ ᱜᱮ ᱫᱟᱜ ᱵᱟᱹᱱᱩᱜ ᱟᱠᱟᱜ ᱥᱮ ᱪᱮᱜ ᱚᱱᱛᱮ ᱫᱚ?
ᱵᱟᱝ ᱫᱟᱜ ᱫᱚ ᱫᱟᱜ ᱮᱫᱟᱭ ᱵᱟᱝ ᱫᱚ ᱵᱟᱝ ᱢᱟᱱᱮ ᱠᱷᱮᱛ ᱨᱮ ᱞᱟᱜᱟᱜ ᱞᱮᱠᱟ ᱫᱚ ᱵᱟᱝ ᱳᱭ ᱢᱤᱫ ᱜᱷᱟᱹᱲᱤ ᱠᱟᱛᱮᱜ ᱱᱟᱥᱮᱱᱟᱜ ᱠᱟᱛᱮᱜ ᱮ ᱫᱟᱜ ᱮᱫᱟᱭ ᱟᱨ ᱵᱚᱱᱫᱚ ᱭᱮᱫᱟ᱾
ᱦᱮᱸᱛᱚ ᱱᱚᱛᱮ ᱦᱚᱸ ᱳᱭ ᱠᱤᱪᱷᱩ ᱫᱤᱱ ᱡᱟᱹᱯᱤᱫ ᱡᱟᱹᱯᱩᱫ ᱵᱟᱲᱟ ᱠᱮᱜ ᱜᱮᱭᱟᱭ᱾
ᱦᱳᱭ ᱢᱟᱱᱮ ᱡᱟᱹᱯᱩᱜ ᱞᱮᱠᱟ ᱟᱨ ᱪᱮᱜ ᱠᱤᱪᱷᱩ ᱫᱤᱱ ᱡᱟᱹᱯᱩᱜ ᱞᱮᱠᱟᱜᱮ ᱡᱟᱹᱯᱩᱜ ᱠᱮᱫᱟ᱾
ᱡᱟᱹᱯᱩᱫ ᱠᱮᱫᱟᱭ ᱟᱫᱚ ᱡᱟᱹᱯᱩᱫ ᱠᱷᱟᱹᱛᱤᱨ ᱛᱮ ᱫᱟᱜ ᱠᱚᱫᱚ ᱛᱤᱸᱜᱩ ᱵᱟᱲᱟ ᱣᱟᱠᱟᱱ ᱜᱮᱭᱟ᱾
ᱦᱩᱸ ᱱᱚᱛᱮ ᱫᱚ ᱚᱱᱠᱟ ᱞᱮᱠᱟ ᱫᱚ ᱵᱟᱭ ᱛᱤᱜᱩ ᱠᱟᱱᱟᱱ᱾
ᱫᱤᱭᱟᱹᱯ ᱚᱱᱟᱦᱚ ᱫᱤᱭᱮ ᱚᱱᱟ ᱯᱟᱹᱲ ᱚᱱᱟ ᱵᱟᱹᱭᱦᱟᱹᱲ ᱠᱚᱦᱚᱸ ᱨᱚᱦᱚᱭ ᱨᱚᱦᱚᱭ ᱛᱮᱜᱮ ᱵᱟᱹᱫᱽ ᱦᱚᱸ ᱫᱟᱜᱚᱜ-ᱟ ᱦᱟᱜ᱾
ᱦᱚᱸ ᱡᱟᱹᱱᱤᱡ ᱠᱷᱟᱱ᱾
ᱦᱮᱸ
ᱟᱫᱚ ᱟᱯᱮ ᱥᱮᱜ ᱫᱚ ᱱᱮᱛᱟᱨ ᱫᱚ ᱱᱟᱦᱮᱞ ᱛᱮᱜᱮ ᱯᱮ ᱥᱤᱭᱟ ᱥᱮ ᱴᱨᱟᱠᱴᱟᱨ ᱛᱮ?
ᱦᱮᱸ ᱴᱨᱟᱠᱴᱟᱨ ᱛᱮᱦᱚᱸ ᱡᱮ ᱠᱚᱣᱟᱜ ᱵᱟᱹᱱᱩᱜ ᱛᱟᱠᱚᱣᱟ ᱟᱨ ᱱᱟᱦᱮᱞ ᱛᱮᱦᱚᱸ ᱟᱨ ᱴᱨᱟᱠᱴᱟᱨ ᱛᱮ ᱦᱚᱸ ᱱᱮᱛᱟᱨ ᱫᱚ ᱟᱹᱰᱤ ᱰᱷᱮᱨ ᱜᱮ ᱴᱟᱠᱟ ᱞᱟᱜᱟᱜ ᱠᱟᱱ ᱫᱚ᱾
ᱦᱮᱸ ᱟᱫᱚ ᱥᱩᱱᱩᱢ ᱫᱟᱢ ᱠᱚ ᱟᱹᱰᱤ ᱡᱟᱹᱥᱛᱤ ᱠᱟᱱᱟ᱾
ᱡᱟᱸᱥᱛᱤ ᱭᱟᱠᱟᱱ ᱜᱮᱭᱟ ᱦᱮᱸ᱾ ᱟᱨ ᱚᱱᱠᱟ ᱢᱟᱱᱮ ᱡᱟᱦᱟ ᱞᱮᱠᱟ ᱚᱱᱠᱟ ᱦᱤᱥᱟᱹᱵᱽ ᱢᱟᱱᱮ ᱦᱩᱲᱩ ᱠᱚᱦᱚᱸ ᱵᱟᱝ ᱦᱩᱭᱩᱜ ᱠᱟᱱᱟ᱾
ᱦᱮᱸ
ᱛᱚ ᱟᱫᱚ ᱠᱟ ᱟᱹᱞᱤᱧ ᱟᱹᱞᱤᱧ ᱵᱩᱡ ᱫᱚᱞᱤᱧ ᱢᱮᱱᱟ ᱢᱟᱱᱮ ᱰᱟᱝᱨᱤ ᱠᱟᱲᱟ ᱠᱚ ᱚᱱᱟ ᱠᱚ ᱛᱮᱜᱮ ᱴᱷᱤᱠᱟ᱾
ᱴᱷᱤᱠ ᱢᱟ ᱴᱷᱤᱠ ᱜᱮᱭᱟ ᱟᱫᱚ ᱚᱱᱮ
ᱢᱟᱱᱮ ᱪᱮᱫᱟᱜ ᱞᱤᱧ ᱞᱟᱹᱭᱟᱸ ᱮᱜ ᱧᱮᱞ ᱵᱮᱱ ᱴᱨᱟᱠᱴᱟᱨ ᱛᱮ ᱡᱩᱫ ᱡᱩᱫᱤ ᱵᱮᱱ ᱠᱷᱟᱹᱲᱟ ᱦᱮᱸ ᱟᱲᱮ ᱠᱚᱦᱚᱸ ᱵᱟᱹᱲᱤᱡᱚᱜᱼᱟ ᱫᱤᱭᱮ ᱚᱠᱚᱭ ᱡᱟᱦᱟᱸᱭ ᱠᱚ ᱢᱟᱱᱮ ᱠᱚ ᱠᱷᱟᱹᱲᱟ ᱴᱨᱟᱠᱴᱟᱨ ᱛᱮ ᱡᱟᱦᱟᱸᱭ ᱠᱚ ᱵᱩᱡᱟᱱ ᱦᱚᱲ ᱫᱚᱠᱚ ᱢᱮᱱᱟᱢ ᱴᱨᱟᱠᱴᱟᱨ ᱠᱷᱟᱹᱲ ᱠᱮᱫᱟ ᱟᱬᱮᱹ ᱵᱟᱲᱤᱡ᱾ ᱮᱱᱟ ᱩᱱᱠᱩ ᱫᱚᱠᱚ ᱦᱟᱥᱟ ᱨᱩᱣᱟᱹᱲᱟ ᱛᱟᱠᱚᱣᱟ ᱡᱟᱦᱟᱸ ᱚᱱᱮ ᱢᱮᱱᱟᱜ ᱡᱩᱛ ᱨᱩᱣᱟᱹᱲᱟ ᱟᱛᱟᱠᱚᱣᱟ ᱟᱨ ᱡᱮ ᱦᱩᱭᱩᱜ ᱵᱤᱥᱤ ᱜᱟᱱ ᱦᱚᱲ ᱫᱚ ᱢᱟᱱᱮ ᱴᱨᱟᱠᱴᱟᱨ ᱛᱮᱜ ᱠᱚ ᱛᱟᱵ ᱠᱮᱫᱟ ᱟᱫᱚ ᱚᱱᱟ ᱫᱚᱫᱚ ᱚᱱᱠᱟ ᱜᱮ ᱛᱟᱸᱦᱮᱭᱮᱱᱟ ᱛᱚ ᱡᱟᱹᱦᱟᱸᱭ ᱡᱟᱹᱦᱟᱸᱭᱟᱜ ᱢᱟᱱᱮ ᱪᱟᱹᱥᱤᱭᱟᱜ ᱴᱮᱱ ᱞᱟᱜᱟ ᱤᱫᱤᱭ ᱠᱟᱫᱟ ᱟᱫᱚ ᱩᱱᱤ ᱫᱚ ᱡᱩᱫᱤ ᱚᱱᱠᱟ ᱜᱮ ᱛᱟᱦᱮᱱ ᱛᱟᱦᱚᱞᱮ ᱫᱚ ᱟᱫᱚ ᱠᱤᱛᱷᱤᱭᱟᱱᱟ ᱡᱚᱛᱚ ᱱᱚᱛᱮ ᱟᱹᱛᱩ ᱥᱮᱜ ᱦᱚᱸ ᱵᱟᱭ ᱛᱟᱦᱮ ᱦᱩᱸ᱾ ᱟᱨ ᱚᱱᱠᱟᱱ ᱴᱨᱟᱠᱴᱟᱨᱤ ᱠᱚ ᱠᱷᱚᱲᱫᱟ ᱱᱮᱛᱟᱨ ᱫᱚ ᱵᱤᱥᱤ ᱱᱮᱛᱟᱨ ᱫᱚ ᱩᱱᱟᱹᱜ ᱰᱟᱸᱝᱨᱤ ᱠᱟᱲᱟ ᱠᱚᱫᱚ ᱵᱟᱵᱚᱱ ᱟᱥᱩᱞᱮᱜ ᱠᱚᱣᱟ᱾
ᱦᱮᱸ ᱛᱟᱦᱮᱱ ᱨᱮᱦᱚᱸ᱾ ᱠᱚ ᱵᱟᱝ ᱠᱚ ᱥᱤᱭ ᱫᱟ ᱠᱷᱮᱛ ᱫᱚ ᱴᱨᱟᱠᱴᱚᱨ ᱛᱮᱠᱚ ᱥᱤ ᱚᱪᱚ ᱠᱮᱫᱟ ᱳᱭ ᱠᱟᱹᱴᱤᱡ ᱠᱟᱹᱴᱤᱡ ᱡᱟᱦᱟᱸ ᱴᱷᱮᱜ᱾ ᱛᱟᱦᱮᱱ ᱛᱟᱭᱟ ᱚᱸᱰᱮ ᱜᱮ ᱱᱟᱦᱮᱞ ᱛᱮᱭ ᱥᱤ ᱵᱟᱲᱟ ᱠᱷᱟᱡ ᱫᱚ᱾
ᱦᱮᱸ ᱡᱟᱦᱟᱸ ᱨᱮ ᱴᱨᱟᱠᱴᱚᱨ ᱵᱟᱝ ᱠᱷᱟᱹᱲᱟᱹᱜ-ᱟ ᱚᱸᱰᱮ ᱫᱚ ᱱᱟᱦᱮᱞ ᱛᱮᱭ ᱥᱤᱭᱟ᱾ ᱟᱨ ᱛᱟᱦᱞᱮ ᱚᱱᱛᱮ ᱫᱚ ᱢᱟᱱᱮ ᱟᱯᱮ ᱱᱤᱡᱮ ᱛᱮᱜᱮ ᱯᱮ ᱨᱚᱦᱚᱭᱟ ᱥᱮ ᱦᱚᱲ ᱫᱤᱭᱮ ᱪᱮᱜ᱾
ᱵᱟᱝ ᱵᱟᱝ᱾ ᱟᱯᱱᱟᱨᱟᱜ ᱠᱷᱮᱛ ᱫᱚ ᱱᱤᱡᱮ ᱛᱮᱜᱮᱞᱮ ᱨᱚᱦᱚᱭᱟ ᱱᱤᱝᱠᱟᱱ ᱦᱚᱲᱜᱮ ᱵᱚᱨᱚᱝ ᱦᱚᱲᱟᱜ ᱠᱷᱮᱛ ᱠᱚ ᱟᱨᱚ᱾ ᱨᱚᱦᱚᱭ ᱠᱚᱞᱮ ᱥᱮᱱᱚᱜ-ᱟ᱾
ᱦᱳᱭ ᱟᱨ᱾ ᱦᱮᱸ ᱢᱟᱱᱮ ᱫᱟᱲᱮ ᱞᱮᱠᱷᱟᱱ ᱫᱚ ᱴᱷᱤᱠ ᱜᱮᱭᱟ ᱛᱚ ᱟᱨ ᱵᱟᱝ ᱫᱟᱲᱮᱜ ᱠᱷᱟᱱ ᱛᱚ ᱦᱚᱲ ᱠᱚ ᱦᱚᱲ ᱠᱚ ᱞᱟᱜᱟᱣ ᱠᱚ ᱦᱩᱭᱩᱜ-ᱟ ᱵᱟᱝ᱾
ᱦᱩᱸ ᱦᱩᱸ ᱟᱫᱚ ᱩᱱᱟᱹᱜ ᱜᱟᱱ ᱫᱚ ᱡᱚᱢᱤ ᱵᱟᱱᱩᱜ ᱟᱛᱚ ᱛᱷᱚᱲᱟ ᱛᱷᱩᱲᱤ ᱧᱚᱜ ᱜᱮᱛᱮ ᱟᱫᱚ ᱱᱤᱡᱮ ᱛᱮᱜᱮ ᱜᱟᱱᱚᱜ ᱛᱟᱦᱮᱱ ᱜᱮᱭᱟ᱾
ᱚ ᱟᱪ ᱵᱟᱠᱷᱟᱱ ᱱᱚᱛᱮ ᱫᱚ᱾ ᱢᱟᱱᱮ ᱠᱚᱣᱟᱜ ᱞᱟᱴᱩ ᱞᱟᱴᱩ ᱡᱚᱢᱤ ᱠᱚ ᱛᱟᱠᱚ ᱩᱱᱠᱩ ᱫᱚ ᱵᱟᱦᱨᱮ ᱠᱷᱚᱱ ᱠᱚ ᱟᱜᱩ ᱠᱚᱣᱟ᱾ ᱢᱟᱱᱮ ᱮᱴᱟᱜ ᱫᱤᱥᱚᱢ ᱠᱷᱚᱱ ᱠᱚ ᱟᱜᱩ ᱠᱚᱣᱟ ᱨᱚᱦᱚᱭ ᱞᱟᱜᱤ ᱫᱚᱥ ᱯᱚᱱᱨᱚ ᱡᱚᱱ ᱟᱜᱩ ᱠᱚᱣᱟ ᱠᱚ ᱫᱤᱭᱮ ᱟ ᱱᱤᱫᱚ ᱢᱤᱜ ᱥᱟᱶ ᱢᱤᱫ ᱫᱤᱱ ᱛᱮᱜᱮ ᱥᱟᱹᱛᱳᱜ ᱟᱭ ᱡᱟᱦᱟ ᱛᱤᱱᱟᱹᱜ ᱴᱟᱠᱟ ᱞᱟᱜᱟ-ᱟ ᱮᱢᱟ ᱠᱚᱣᱟᱠᱚ ᱚᱱᱠᱟ᱾
ᱟᱫᱚ ᱵᱟᱦᱨᱮ ᱠᱷᱚᱡ ᱢᱮᱱᱛᱮᱫᱚ ᱛᱤᱱᱟᱹᱜ ᱥᱟᱹᱜᱤᱧ ᱠᱷᱚᱡ ᱯᱮ ᱟᱹᱜᱩ ᱠᱚᱣᱟ ᱟᱨ ᱩᱱᱟᱹᱜ ᱥᱟᱸᱜᱤᱧ ᱠᱷᱚᱢ ᱮᱢ ᱟᱹᱜᱩᱭᱭᱟ ᱢᱮᱱᱠᱷᱟᱱ ᱩᱱᱤ ᱢᱟ ᱟᱭᱢᱟ ᱴᱟ ᱠᱟᱭ ᱦᱟᱛᱟᱣ ᱫᱚ᱾
ᱦᱮᱸ ᱟᱭᱢᱟ ᱴᱟᱠᱟ ᱦᱟᱛᱟᱣ ᱟᱨ᱾ ᱱᱚᱠᱟ ᱴᱟ ᱢᱟᱱᱮ ᱴᱟᱭᱤᱢ ᱨᱮᱛᱚ ᱟᱨ ᱦᱚᱲ ᱦᱚ ᱵᱟᱠᱚ ᱧᱟᱢᱚᱜ-ᱟ ᱥᱮ ᱡᱚᱛᱚ ᱦᱚᱲᱟᱜ ᱜᱮ ᱩᱱᱫᱚ᱾ ᱟᱯᱱᱟᱨᱟᱜ ᱜᱮᱥᱮ ᱞᱟᱦᱟᱢ ᱥᱟᱹᱛᱟ ᱦᱮᱸ᱾ ᱛᱟᱦᱞᱮ ᱚᱱᱟ ᱥᱩᱢᱟᱹᱭ ᱨᱮ ᱚᱝᱠᱟ ᱦᱚᱲ ᱦᱚᱸ ᱵᱟᱠᱚ ᱧᱟᱢᱚᱜ-ᱟ ᱟᱫᱚᱢ ᱪᱤᱠᱟᱹᱭᱟ ᱢᱟᱱᱮ ᱵᱟᱫᱽᱫᱷᱚ ᱡᱟᱞᱟ ᱟᱜᱩ ᱜᱮ ᱞᱟᱜᱟᱜ-ᱟ ᱵᱟᱭᱨᱮ ᱠᱷᱚᱱ ᱦᱚᱲ᱾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
ᱟᱨ ᱯᱚᱨᱮ ᱞᱮᱱᱠᱷᱟᱱ ᱦᱚᱸᱛᱚ ᱩᱱᱛᱚ ᱟᱲᱤᱥ ᱵᱮᱡᱟᱨ ᱵᱩᱡᱩᱜ-ᱟ ᱡᱚᱛᱚ ᱦᱚᱲ ᱠᱚ ᱥᱟᱹᱛ ᱠᱟᱜ-ᱟ᱾
ᱟᱞᱮ ᱦᱚᱸ ᱟᱞᱮ ᱦᱚᱸ ᱡᱮᱢᱚᱱ ᱱᱚ ᱛᱮ ᱡᱩᱫᱤ ᱞᱟᱦᱟᱛᱮ ᱡᱟᱦᱟᱸᱭ ᱠᱚᱠᱚ ᱥᱟᱹᱛ-ᱟ ᱥᱮ ᱩᱱᱠᱩ ᱠᱚᱫᱚ ᱟᱫᱚ ᱞᱟᱛᱟᱨ ᱫᱤᱥᱚᱢ ᱠᱟᱹᱢᱤ ᱠᱚ ᱪᱟᱞᱟᱣᱮᱱ ᱜᱮ᱾ ᱚᱱᱛᱮ ᱫᱚ ᱢᱟᱱᱮ ᱠᱟᱹᱣᱰᱤ ᱦᱚᱸ ᱟᱹᱰᱤ ᱰᱷᱮᱨ ᱠᱚ ᱮᱢᱚᱜ-ᱟ᱾
ᱦᱮᱸ ᱦᱮᱸ ᱦᱮᱸ᱾ ᱚᱱᱠᱟ᱾
ᱦᱩᱲᱩ ᱨᱚᱦᱚᱭ ᱡᱚᱠᱷᱟᱡ ᱦᱚᱸᱠᱚ ᱪᱟᱞᱟᱜ-ᱟ ᱦᱳᱲᱳ ᱤᱨᱚᱜ ᱡᱚᱠᱷᱟᱡ ᱦᱚᱸᱠᱚ ᱪᱟᱞᱟᱜ-ᱟ ᱦᱳᱲᱳ ᱛᱚᱞ ᱡᱚᱠᱷᱟᱡ ᱦᱚᱠᱚ ᱪᱟᱞᱟᱜ-ᱟ᱾
ᱦᱩᱸ ᱦᱩᱸ᱾
ᱟᱨ ᱟᱞᱩ ᱞᱟ ᱡᱚᱠᱷᱟᱡ ᱠᱚ ᱪᱟᱞᱟᱜ-ᱟ᱾
ᱦᱮᱸ ᱦᱮᱸ ᱦᱮᱸ ᱟᱞᱩ ᱞᱟ ᱠᱚᱫᱚ ᱟᱸᱡᱚᱢ ᱵᱟᱲᱟ ᱦᱩᱭ ᱟᱠᱟᱱᱟ ᱡᱮ ᱵᱟᱝ ᱪᱟᱞᱟᱜ ᱟᱠᱚ ᱟᱞᱩ ᱞᱟ ᱠᱚᱫᱚ ᱟᱫᱚ᱾ ᱚᱱᱮ ᱡᱮᱢᱚᱱ ᱢᱤᱴᱤᱜ ᱮᱢ ᱞᱟᱹᱭ ᱠᱮᱜ ᱡᱚᱸᱰᱨᱟ ᱠᱚᱦᱚᱸ᱾ ᱟᱫᱚ ᱚᱱᱟ ᱠᱚᱫᱚ ᱵᱟᱝ ᱟᱸᱡᱚᱢ ᱵᱟᱲᱟ ᱦᱩᱭ ᱠᱟᱱ ᱛᱟᱦᱮᱱᱟ᱾
ᱡᱚᱸᱱᱰᱨᱟ ᱥᱟᱨᱩ᱾
ᱚ ᱟᱻ ᱛᱟᱦ ᱢᱟᱱᱮ ᱥᱟᱹᱨᱩ ᱦᱚᱸ ᱚᱱᱠᱟ ᱜᱮ᱾
ᱦᱮᱸ᱾ ᱡᱚᱸᱱᱰᱨᱟ ᱥᱟᱨᱩ ᱟᱞᱩ᱾ ᱦᱳᱲᱳ ᱡᱚᱛᱚ ᱨᱮ ᱡᱚᱛᱚ ᱥᱚᱢᱚᱭ ᱨᱮᱜᱮ ᱚᱱᱮ ᱟᱯᱱᱟᱨᱟᱜ᱾ ᱠᱟᱹᱢᱤ ᱠᱚ ᱥᱟᱹᱛ ᱠᱮᱜ ᱥᱮ ᱡᱚᱠᱷᱚᱱ ᱜᱮᱠᱚ ᱧᱮᱞᱟ ᱡᱮ ᱯᱷᱟᱠᱟᱣ ᱠᱟᱱᱟᱞᱮ ᱟᱫᱚ ᱠᱚᱱᱳ ᱠᱟᱹᱢᱤ ᱵᱟᱹᱱᱩᱜ ᱛᱟᱞᱮᱭᱟ᱾ ᱪᱚ ᱞᱟᱛᱟᱨ ᱫᱤᱥᱚᱢ᱾
ᱟᱪᱪᱷᱟ ᱛᱟᱦᱞᱮ ᱡᱚᱸᱱᱰᱨᱟ ᱦᱚᱸᱛᱚ ᱢᱟᱱᱮ ᱥᱩᱫᱩ ᱡᱚᱠᱷᱚᱱ ᱠᱚ ᱮᱨᱟ ᱦᱮᱸ᱾ ᱮᱨ ᱫᱚ ᱟᱠᱚ ᱱᱤᱡᱮ ᱛᱮᱜᱮ ᱠᱚ ᱮᱨᱟ ᱚᱸᱰᱮᱜᱮ ᱛᱟᱯᱚᱨ ᱚᱱᱮ ᱦᱟᱥᱟᱣᱟᱜ-ᱟ ᱠᱚ ᱡᱚᱠᱷᱚᱱ ᱫᱷᱚᱨᱚᱱ ᱦᱟᱥᱟ ᱡᱚᱠᱷᱚᱡ ᱠᱚ ᱪᱟᱞᱟᱜᱼᱟ ᱥᱮ ᱦᱟᱥᱟ ᱡᱚᱠᱷᱚᱱ ᱫᱚ ᱵᱟᱝ᱾
ᱟᱫᱚ ᱦᱟᱥᱟ ᱡᱚᱠᱷᱚᱱ ᱫᱚ ᱵᱟᱝᱠᱚ ᱪᱟᱞᱟᱜ ᱜᱮᱭᱟ ᱦᱟᱥᱟ ᱠᱚ ᱡᱚᱠᱷᱚᱱ ᱫᱚ ᱚᱱᱟ ᱠᱚᱨᱮᱱ ᱜᱮᱠᱚ ᱦᱟᱥᱟᱣᱟᱜᱼᱟ᱾
ᱚ ᱥᱩᱫᱷᱩ ᱚᱱᱮ ᱡᱚᱠᱷᱚᱱ ᱠᱚ ᱜᱚᱫᱟ ᱟᱪᱷᱷᱟ ᱚ᱾ ᱦᱮᱸ ᱚᱱᱟ ᱫᱚ ᱠᱟᱹᱰᱤ ᱦᱚᱸ ᱦᱩᱭᱩᱜᱼᱟ ᱟᱨ ᱡᱩᱫᱤ ᱚᱱᱠᱟ ᱪᱟᱥᱵᱟᱝ ᱦᱩᱭᱩᱜᱼᱟ ᱡᱚᱢ ᱦᱚᱸ ᱦᱩᱭᱩᱜᱼᱟ᱾
ᱦᱮᱸ